ᱟᱞᱤᱧᱟᱜ ᱨᱚᱲ
ᱦᱮᱸ ᱟᱸᱡᱚᱢᱚᱜ ᱠᱟᱱᱟ᱾ ᱟᱨ ᱚᱱᱠᱟ ᱵᱟᱨᱦᱮ ᱦᱚᱸ ᱥᱟᱰᱮ ᱠᱚᱫᱚ ᱵᱟᱝ ᱦᱤᱡᱩᱜ ᱠᱟᱱᱟ᱾ ᱦᱩᱸ ᱤᱧᱟᱜ ᱨᱚᱲ ᱟᱡᱚᱢᱚᱜ ᱠᱟᱱᱟ? ᱯᱚ
ᱦᱳᱭᱛᱳ ᱟᱸᱡᱚᱢᱚᱜ ᱠᱟᱱᱟ᱾
ᱟᱪᱪᱷᱟ ᱟᱨ ᱵᱟᱨᱦᱮ ᱥᱮᱫ ᱠᱷᱚᱱᱟᱜ ᱥᱟᱰᱮ ᱠᱚ ᱪᱟᱞᱟᱜ ᱠᱟᱱᱟ ᱡᱟᱦᱟᱱᱟᱜ
ᱵᱟᱝ ᱵᱟᱝ ᱵᱟᱝ ᱥᱟᱰᱮᱜ ᱠᱟᱱᱟ ᱡᱟᱦᱟᱱᱟᱜ ᱠᱚᱫᱚ
ᱟᱪᱪᱷᱟ ᱟᱪᱪᱷᱟ
ᱦᱳᱭᱛᱚ
ᱟᱪᱪᱷᱟ ᱟᱢᱫᱚ ᱛᱟᱦᱚᱞᱮ ᱪᱮᱫ ᱠᱚᱢ ᱪᱤᱠᱟᱹᱭ ᱜᱮᱭᱟ ᱚᱱᱠᱟ ᱯᱟᱲᱦᱟᱜ ᱜᱮᱭᱟᱢ ᱥᱮ ᱪᱮᱫ ᱚᱱᱠᱟ ᱦᱟᱜ ᱟᱢ ᱪᱤᱠᱟᱹᱭ ᱜᱮᱭᱟ
ᱤᱧ ᱫᱚ ᱯᱟᱲᱦᱟᱜ ᱜᱤᱭᱟᱹᱧ ᱟᱫᱚ ᱯᱟᱲᱦᱟᱜ ᱜᱮ ᱦᱩᱭᱩᱜ ᱠᱟᱱᱟ ᱮᱠᱷᱚᱱ ᱫᱚ ᱦᱮᱸ ᱥᱮ ᱟᱫᱚ ᱩᱱᱟᱹᱜ ᱫᱚ ᱵᱟᱹᱧ ᱤᱭᱟᱹᱫᱟ ᱢᱟᱱᱮ ᱵᱟᱹᱧ ᱤᱭᱟᱹ ᱠᱟᱫᱟ ᱴᱷᱤᱠ ᱠᱟᱹᱫᱟᱹᱧ ᱡᱮ ᱮ ᱪᱮᱫ ᱤᱧ ᱪᱤᱠᱟᱹᱭᱟ ᱪᱮᱫ ᱤᱧ ᱠᱟᱹᱢᱤᱭᱟ ᱪᱮᱫ ᱵᱟᱝ ᱦᱮᱸ ᱥᱮ ᱡᱟᱦᱟᱸ ᱞᱮᱠᱟ ᱛᱮᱫᱚ ᱠᱟᱹᱢᱤ ᱠᱟᱛᱮᱜ ᱠᱟᱹᱣᱰᱤ ᱠᱚ ᱦᱮᱸ ᱥᱮ ᱟᱨᱡᱟᱣ ᱫᱟᱲᱮᱭᱟᱜ ᱟᱹᱧ ᱦᱮᱸ ᱟᱫᱚ ᱚᱱᱟ ᱠᱚᱫᱚ ᱟᱹᱣᱨᱤᱧ ᱞᱟᱹᱭᱼᱟ ᱟᱹᱰᱤᱧ ᱩᱭᱦᱟᱹᱨᱟ ᱩᱱᱟᱹᱜ ᱫᱚ ᱟᱫᱚ ᱚ ᱱᱮᱥ ᱱᱤᱛᱚᱜ ᱫᱚ ᱯᱟᱲᱦᱟᱣ ᱜᱮ ᱪᱟᱞᱟᱜ ᱠᱟᱱᱟ᱾ ᱦᱮᱸ ᱥᱮ ᱟᱨ ᱟᱨ ᱚᱱᱟ ᱠᱚᱫᱚ ᱠᱟᱹᱢᱤ ᱠᱚᱫᱚ ᱦᱟᱸᱜ ᱟᱨ ᱠᱤᱪᱷᱩ ᱫᱤᱱ ᱦᱮᱸ ᱥᱮ ᱯᱚᱨᱮᱧ ᱩᱭᱦᱟᱹᱨ ᱵᱟᱲᱟᱭᱟ ᱟᱫᱚ ᱠᱟᱹᱢᱤ ᱛᱚ ᱦᱩᱭᱩᱜ ᱜᱮᱭᱟ ᱦᱮᱸ ᱥᱮ ᱠᱟᱹᱢᱤ ᱵᱟᱝᱠᱷᱟᱱ ᱠᱟᱹᱣᱰᱤ ᱵᱟᱝᱠᱷᱟᱱ ᱫᱚ ᱦᱮᱸ ᱥᱮ ᱚᱠᱚᱭ ᱫᱚ ᱫᱤᱱᱟᱹᱢ ᱦᱤᱞᱳᱜ ᱫᱚ ᱚᱠᱚᱭ ᱫᱚ ᱡᱚᱢᱪᱚ ᱢᱮᱭᱟ ᱦᱮᱸ ᱥᱮ ᱱᱤᱛᱚᱜ ᱫᱚ ᱡᱮᱦᱮᱛᱩ ᱢᱟᱨᱟᱝ ᱦᱩᱭ ᱠᱟᱱᱟ ᱦᱮᱸ ᱥᱮ ᱟᱫᱚ ᱱᱤᱡᱮᱜᱮ ᱟᱫᱚ ᱠᱟᱹᱢᱤ ᱠᱚ ᱦᱩᱭᱩᱜ-ᱟ᱾ ᱥᱮ ᱪᱮᱫ ᱮᱢ ᱞᱟᱹᱭᱟ ᱟᱢ?
ᱦᱮᱸ ᱤᱧᱦᱚᱸ ᱚᱱᱟᱜᱤᱧ ᱞᱟᱹᱭᱟ᱾ ᱱᱤᱛᱚᱜ ᱫᱚ ᱟᱨ ᱚᱱᱠᱟ ᱟᱯᱮ ᱚᱱᱟ ᱠᱚᱨᱮᱱ ᱦᱩᱰᱤᱧ ᱦᱩᱰᱤᱧ ᱜᱤᱫᱽᱨᱟᱹ ᱠᱚᱫᱚ ᱠᱚ ᱚᱞᱚᱜ ᱯᱟᱲᱦᱟᱜ ᱜᱮᱭᱟ ᱥᱮ ᱵᱟᱝ
ᱦᱚᱸ ᱦᱮᱸ ᱚᱞᱚᱜ ᱫᱚ ᱦᱩᱭᱩᱜ ᱜᱮᱭᱟ ᱚᱱᱟ ᱠᱚᱫᱚ
ᱵᱟᱝ ᱞᱟᱹᱭ ᱫᱟᱝ ᱚᱱᱠᱟ ᱦᱩᱰᱤᱧᱼ ᱦᱩᱰᱤᱧ ᱚᱱᱠᱟ ᱜᱤᱫᱽᱨᱟᱹ ᱠᱚᱫᱚ ᱠᱚ ᱚᱞᱚᱜ ᱯᱟᱲᱦᱟᱜ ᱜᱮᱭᱟ ᱥᱮ ᱵᱟᱝ
ᱦᱮᱸ ᱚᱞ ᱫᱚ ᱟᱨ ᱱᱮᱛᱟᱨ ᱫᱚ ᱟᱫᱚ ᱦᱩᱰᱤᱧ ᱦᱩᱰᱤᱧ ᱠᱷᱚᱱᱟᱜ ᱜᱮ ᱡᱩᱫᱤ ᱵᱟᱢ ᱥᱮᱬᱟ ᱦᱚᱪᱚ ᱦᱮᱸ ᱥᱮ ᱦᱮᱸ ᱦᱩᱰᱤᱧ ᱦᱩᱰᱤᱧ ᱠᱷᱚᱱᱟᱜ ᱡᱩᱫᱤ ᱵᱟᱢ ᱥᱮᱬᱟ ᱦᱚᱪᱚᱮᱭᱟ ᱩᱱᱤ ᱫᱚ ᱦᱟᱨᱟ ᱠᱟᱛᱮᱫ ᱫᱚ ᱛᱚᱠᱷᱚᱱ ᱫᱚ ᱩᱱᱤ ᱫᱚ ᱵᱟᱭ ᱤᱭᱟᱹᱭᱟᱛᱚ ᱩᱱᱟᱹᱜ ᱫᱚ ᱵᱟᱭ ᱥᱮᱬᱟᱭᱟ ᱦᱮᱸ ᱥᱮ ᱟᱨ ᱠᱟᱹᱴᱤᱡ ᱠᱷᱚᱱ ᱡᱟᱦᱟᱸᱟᱢ ᱥᱮᱬᱟ ᱤᱫᱤᱟᱭᱟ ᱦᱮᱸ ᱚᱱᱟ ᱫᱚ ᱠᱟᱹᱴᱤᱡ ᱠᱷᱚᱱ ᱜᱮ ᱥᱮᱬᱟ ᱤᱫᱤ ᱠᱮᱫᱟᱭ ᱢᱟᱨᱟᱝ ᱦᱟᱹᱵᱤᱡ ᱛᱮ ᱟᱨ ᱟᱨ ᱡᱩᱫᱤ ᱠᱟᱹᱴᱤᱡ ᱠᱷᱚᱱ ᱵᱟᱢ ᱥᱮᱬᱟᱭᱟ ᱟᱫᱚ ᱩᱱᱤ ᱫᱚ ᱚᱱᱟ ᱪᱮᱛᱟᱱ ᱫᱚ ᱟᱫᱚ ᱤᱭᱟᱹ ᱵᱟᱝ ᱛᱟᱦᱮᱱ ᱛᱟᱭᱟ ᱦᱮᱸ ᱥᱮ ᱡᱮ ᱦᱮᱸ ᱯᱟᱲᱦᱟᱜ ᱟᱹᱧ ᱥᱮ ᱚᱱᱟᱧ ᱥᱮᱬᱟᱭᱟ ᱚᱱᱠᱟ ᱚᱱᱠᱟ ᱩᱭᱦᱟᱹᱨ ᱵᱟᱝ ᱛᱟᱦᱮᱱ ᱛᱟᱭᱟ᱾ ᱦᱮᱸ ᱥᱮ ᱪᱮᱫ ᱮᱢ ᱞᱟᱹᱭᱟ ᱟᱢ
ᱦᱮᱸ ᱱᱮᱛᱚᱜ ᱫᱚ ᱚᱞᱚᱜ ᱯᱟᱲᱦᱟᱜ ᱫᱚ ᱫᱚᱨᱠᱟᱨ ᱠᱟᱱ ᱛᱟᱵᱚᱱᱟ᱾
ᱦᱮᱸ
ᱢᱮᱱᱠᱷᱟᱱ ᱤᱧ ᱦᱚᱸ ᱱᱚᱜ-ᱚᱭ ᱚᱞᱚᱜ ᱯᱟᱲᱦᱟᱜ ᱫᱚ ᱱᱟᱦᱟᱜ ᱟᱹᱰᱤ ᱨᱮᱜᱤᱧ ᱵᱟᱹᱜᱤ ᱟᱠᱟᱫ-ᱟ ᱦᱮᱸ ᱦᱚᱝᱠᱟ ᱠᱟᱹᱣᱰᱤ ᱟᱱᱟᱴ ᱨᱮᱱᱟᱜ ᱨᱮᱱᱟᱜ ᱮᱴᱠᱮᱴᱚᱬᱮ ᱢᱮᱱᱟᱜ ᱛᱟᱞᱮᱭᱟ ᱠᱟᱹᱣᱰᱤ ᱨᱮᱱᱟᱜ ᱪᱮᱫ ᱚᱱᱠᱟ ᱤᱧᱦᱚᱸ ᱯᱟᱲᱦᱟᱜ ᱫᱚ ᱥᱟᱱᱟᱧ ᱠᱟᱱ ᱛᱟᱦᱮᱸᱫ ᱜᱮᱭᱟ ᱡᱮ ᱡᱟᱦᱟᱸ ᱥᱮᱫ ᱞᱟᱦᱟ ᱥᱮᱫ ᱯᱟᱲᱦᱟᱣ ᱠᱟᱛᱮᱫ ᱡᱟᱦᱟᱱᱟᱜ ᱤᱧ ᱪᱤᱠᱟᱹ ᱫᱟᱲᱮᱭᱟᱜ-ᱟ ᱢᱟ ᱦᱮᱸ
ᱦᱮᱸ
ᱦᱚᱜᱼᱚᱱᱟ ᱠᱷᱟᱹᱛᱤᱨ ᱛᱮ ᱢᱮᱱᱠᱷᱟᱱ ᱯᱟᱲᱦᱟᱜ ᱫᱚ ᱥᱟᱱᱟᱧ ᱠᱟᱱ ᱛᱟᱦᱮᱱ ᱜᱮᱭᱟ ᱟᱨ ᱱᱮᱛᱟᱨ ᱦᱚᱸᱭ, ᱟᱞᱮᱥᱮᱜ ᱡᱟᱦᱟᱸ ᱞᱮᱠᱟ ᱧᱮᱞᱚᱜ ᱠᱟᱱᱟ, ᱦᱩᱰᱤᱧ ᱦᱩᱰᱤᱧ ᱜᱤᱫᱽᱨᱟᱹ ᱦᱚᱸ ᱪᱟᱞᱟᱜ ᱠᱟᱱᱟ ᱠᱚ ᱩᱱᱠᱩ ᱧᱮᱞᱛᱮ᱾ ᱢᱚᱱᱮᱭ ᱦᱩᱭᱩᱜ ᱠᱟᱱ ᱛᱤᱧᱟᱹ ᱡᱮ ᱤᱧᱦᱚᱸ ᱟᱨᱦᱚᱸᱧ ᱪᱟᱞᱟᱜ-ᱟ ᱦᱮᱸ᱾
ᱦᱳᱭ ᱛᱚ ᱦᱮᱸ᱾
ᱟᱨ ᱤᱥᱠᱩᱞ, ᱠᱚᱞᱮᱡᱽ ᱪᱟᱞᱟᱜ ᱠᱟᱱ ᱜᱮᱭᱟ ᱠᱚᱛᱚ ᱦᱮᱸ᱾
ᱟᱨ ᱚᱱᱟ ᱡᱟᱦᱟᱸ ᱞᱮᱠᱟ ᱧᱮᱞᱚᱜ ᱠᱟᱱᱟ ᱱᱮᱛᱟᱨ ᱫᱚ ᱱᱟᱦᱟᱸᱜ, ᱡᱟᱹᱥᱛᱤ ᱠᱟᱭᱛᱮ ᱚᱱᱠᱟ ᱞᱮᱠᱟ ᱦᱩᱰᱤᱧ ᱦᱩᱰᱤᱧ ᱜᱤᱫᱽᱨᱟᱹ ᱵᱟᱝᱠᱚ ᱚᱞ ᱯᱟᱲᱟᱜ ᱠᱟᱱᱟ ᱦᱮᱸ᱾ ᱱᱮᱛᱟᱨ ᱫᱚ ᱱᱟᱦᱟᱜ ᱦᱚᱜᱼᱚᱭ ᱚᱞᱚᱜ ᱯᱟᱲᱦᱟᱜ, ᱜᱤᱫᱽᱨᱟᱹ ᱦᱚᱸ ᱩᱱᱠᱩ ᱱᱚᱜ-ᱚᱭ ᱯᱷᱳᱱ ᱠᱚᱠᱚ ᱧᱮᱞᱟ ᱥᱟᱨᱟᱫᱤᱱ ᱦᱮᱸ ᱦᱩᱰᱤᱧ ᱠᱷᱚᱱᱟᱜ ᱜᱮ᱾ ᱚᱱᱟ ᱯᱷᱳᱱ ᱧᱮᱞ ᱠᱚᱠᱚ ᱦᱮᱣᱟ ᱠᱟᱠᱚ ᱠᱟᱱᱟ ᱛᱟᱦᱚᱞᱮ ᱠᱷᱟᱱ ᱫᱚ, ᱤᱥᱠᱩᱞ ᱪᱟᱞᱟᱜ ᱠᱚᱦᱚᱸ ᱵᱟᱝ ᱥᱟᱱᱟᱭᱮᱜ ᱠᱚᱣᱟ᱾
ᱦᱳᱭᱛᱳ᱾
ᱟᱨ ᱚᱱᱠᱟ ᱞᱟᱦᱟ ᱛᱮᱫᱚ ᱱᱟᱦᱟᱜ ᱟᱵᱚ ᱡᱚᱠᱷᱟ ᱫᱚ, ᱚᱱᱠᱟ ᱞᱮᱠᱟ ᱚᱱᱠᱟ ᱯᱷᱳᱱ ᱠᱚᱫᱚ ᱟᱨ ᱵᱟᱝ ᱛᱟᱦᱮᱸ ᱠᱟᱱ ᱛᱟᱵᱚᱱᱟ ᱥᱮ᱾ ᱥᱮ ᱚᱲᱟᱜ ᱨᱮᱦᱚᱸ ᱚᱱᱠᱟ ᱞᱮᱠᱟ ᱯᱷᱳᱱ ᱫᱚ ᱵᱟᱝ ᱛᱟᱦᱮᱸ ᱠᱟᱱ ᱛᱟᱠᱚᱣᱟ ᱡᱮ ᱛᱟᱸᱦᱮ ᱠᱟᱱ ᱛᱟᱵᱳᱱᱟ ᱡᱮ ᱧᱮᱞᱟᱵᱚᱱ ᱡᱟᱦᱟᱱᱟᱜ ᱦᱮᱸ᱾ ᱟᱨ ᱱᱮᱛᱟᱨ ᱫᱚ ᱦᱚᱸᱜᱼᱚᱭ ᱯᱷᱳᱱ ᱵᱟᱠᱷᱟᱡ, ᱰᱩᱰᱤᱧ ᱦᱩᱰᱤᱧ ᱜᱤᱫᱽᱨᱟᱹ ᱦᱚᱸᱜᱼᱚᱭ ᱫᱟᱠᱟ ᱵᱟᱠᱚ ᱡᱚᱢᱟ ᱵᱟᱠᱚ ᱡᱟᱹᱯᱤᱫᱟ᱾ ᱦᱮᱸ, ᱱᱚᱜ-ᱚ ᱱᱚᱝᱠᱟ ᱧᱮᱞᱚᱜᱚᱜ ᱠᱟᱱᱟ ᱟᱨᱠᱤ᱾ ᱟᱨ ᱡᱟᱦᱟᱸᱭ ᱠᱚᱠᱚ ᱪᱟᱞᱟᱜ ᱢᱮᱱᱠᱷᱟᱱ ᱡᱷᱚᱛᱚ ᱯᱟᱹᱴᱷᱩᱣᱟᱹ ᱛᱚ ᱟᱨ ᱵᱟᱝᱠᱚ ᱚᱱᱠᱟᱱᱟ ᱥᱮ᱾ ᱟᱫᱚ ᱩᱱᱤ ᱡᱟᱦᱟ ᱞᱮᱠᱟ ᱦᱮᱣᱟ ᱠᱟᱭᱟ ᱠᱟᱹᱴᱤᱡ ᱠᱷᱚᱱ ᱚᱱᱠᱟ ᱜᱮ ᱥᱮ ᱦᱮᱣᱟᱜ ᱟᱭ ᱩᱱᱤ ᱫᱚ᱾ ᱢᱟᱨᱟᱝ ᱦᱟᱹᱵᱤᱡ ᱯᱷᱳᱱ ᱟᱫᱚ ᱱᱟᱜ, ᱜᱮ ᱛᱟᱦᱮᱱ ᱛᱮ ᱯᱷᱳᱱ ᱵᱟᱭ ᱧᱮᱞ ᱞᱮᱠᱷᱟᱡ ᱫᱟᱠᱟ ᱵᱟᱭ ᱡᱚᱢ ᱫᱟᱲᱮᱭᱟᱜᱼᱟ᱾ ᱦᱮᱸ ᱯᱷᱳᱱ ᱵᱟᱭ ᱧᱮᱞ ᱠᱷᱟᱡ ᱡᱟᱹᱯᱤᱫ ᱦᱚᱸ ᱵᱟᱝ ᱦᱩᱭᱩᱜ ᱛᱟᱭᱟ᱾ ᱦᱚᱸᱜ-ᱚ ᱱᱚᱱᱠᱟ ᱧᱮᱞᱚᱜᱚᱜ ᱠᱟᱱᱟ ᱱᱮᱛᱟᱨ ᱫᱚ ᱱᱟᱦᱟᱜ, ᱦᱚᱸ ᱡᱚᱛᱚ ᱨᱚᱠᱚᱢ, ᱡᱚᱛᱚ ᱨᱚᱠᱚᱢᱟᱜ ᱵᱮᱵᱚᱥᱛᱷᱟ ᱦᱩᱭ ᱠᱟᱱᱟ ᱛᱚ ᱦᱮᱸ᱾ ᱡᱮ ᱦᱚᱜᱼᱚᱭ ᱱᱮ ᱞᱟᱦᱟᱛᱮ ᱟᱵᱚ ᱡᱚᱠᱷᱟᱡ ᱫᱚ ᱱᱟᱦᱟᱜ ᱚᱲᱟᱜ ᱚᱲᱟᱜ ᱚᱱᱠᱟ ᱧᱩᱦᱩᱢ ᱠᱟᱱ ᱥᱮ ᱰᱩᱡᱽ ᱵᱟᱹᱛᱤ ᱠᱚᱵᱚᱱ ᱡᱩᱞᱮᱫ ᱛᱟᱦᱮᱸᱫ ᱦᱮᱸ᱾ ᱚᱱᱟ ᱡᱩᱞ ᱠᱟᱛᱮ, ᱛᱮ ᱦᱚᱸᱜᱚᱭ ᱯᱟᱲᱦᱟᱜ ᱠᱟᱱ ᱛᱟᱦᱮᱱᱟᱵᱚᱱ, ᱦᱮᱸ ᱟᱨ ᱱᱤᱛᱚᱜ ᱫᱚ ᱱᱚᱜ-ᱚᱭ ᱚᱲᱟᱜ ᱚᱲᱟᱜ ᱠᱟᱨᱮᱱᱴ ᱠᱚ ᱮᱢ ᱠᱟᱜ ᱨᱮᱦᱚᱸ ᱢᱮᱱᱠᱷᱟᱱ ᱵᱟᱝᱠᱚ ᱚᱞᱚᱜ ᱯᱟᱲᱦᱟᱜ ᱠᱟᱱᱟ᱾ ᱦᱮᱸ᱾ ᱱᱚᱜᱼᱚ ᱱᱚᱝᱠᱟ ᱧᱮᱞᱚᱜᱚᱜ ᱠᱟᱱᱟ ᱟᱨ ᱪᱮᱜ᱾
ᱦᱳᱭ ᱛᱚ᱾ ᱟᱫᱚ ᱚᱱᱟ ᱫᱚ ᱤᱧ ᱫᱚᱭ ᱞᱟᱹᱭᱟ ᱟᱫᱚ, ᱚᱱᱟ ᱫᱚ ᱱᱮᱡᱮ, ᱢᱟᱱᱮ ᱵᱩᱡᱷᱟᱹᱣ ᱦᱩᱭᱩᱜᱼᱟ᱾ ᱠᱟᱹᱴᱤᱡ ᱠᱷᱚᱱᱟᱜ ᱦᱮᱸ ᱥᱮ ᱠᱟᱹᱴᱤᱡ ᱜᱤᱫᱽᱨᱟᱹ ᱫᱚ ᱟᱨ ᱪᱮᱫ ᱮ ᱵᱩᱡᱷᱟᱹᱣ ᱫᱟ᱾ ᱦᱮᱸ ᱥᱮ ᱩᱱᱤ ᱫᱚ ᱡᱩᱫᱤ ᱵᱟᱢ ᱞᱟᱹᱭ ᱥᱮᱬᱟᱣᱟᱭᱟ ᱵᱟᱢ ᱞᱟᱹᱭ ᱵᱩᱡᱷᱟᱹᱣᱮᱭᱟ ᱡᱮ, ᱱᱚᱣᱟ ᱫᱚ ᱴᱷᱤᱠ ᱠᱟᱱᱟ ᱱᱚᱣᱟ ᱫᱚ ᱵᱟᱝ ᱴᱷᱤᱠ ᱠᱟᱱᱟ ᱦᱮᱸᱥᱮ ᱟᱫᱚ ᱚᱱᱟ ᱠᱚ ᱡᱚᱫᱤ, ᱢᱟᱱᱮ ᱥᱮᱬᱟ ᱦᱚᱲ ᱞᱟᱹᱭ ᱥᱮᱬᱟ ᱦᱩᱭᱩᱜ ᱛᱟᱢᱟ᱾ ᱥᱮᱬᱟ ᱦᱚᱲ ᱡᱩᱫᱤ ᱚᱱᱟ ᱠᱚ ᱢᱟᱱᱮ ᱪᱮᱜ ᱦᱚᱸ ᱵᱟᱢ ᱧᱮᱞᱟ ᱡᱮ ᱦᱳᱭ ᱛᱚ ᱟᱢᱟᱜ ᱠᱟᱹᱢᱤ ᱨᱮᱢ ᱵᱮᱥᱛᱚ ᱠᱟᱱᱟ ᱦᱮᱸᱥᱮ ᱟᱫᱚ ᱩᱱᱤ ᱜᱤᱫᱽᱨᱟᱹ ᱥᱮᱜ ᱫᱚ ᱵᱟᱢ ᱧᱮᱞ ᱫᱟ ᱡᱮ ᱪᱮᱫ ᱠᱚᱭ ᱪᱤᱠᱟᱹᱭ ᱫᱟ ᱦᱮᱴᱳᱭ ᱥᱮ ᱢᱚᱸᱡᱽ ᱚᱠᱚᱡ ᱮ ᱯᱟᱲᱦᱟᱜ ᱠᱟᱱᱟ ᱥᱮ ᱢᱚᱸᱡᱽ ᱠᱚᱡ ᱮ ᱡᱟᱦᱱᱟᱜ ᱢᱟᱱᱮ ᱦᱮᱸ ᱡᱮ ᱯᱷᱳᱱ ᱨᱮᱜᱮ ᱥᱮ ᱪᱮᱜ ᱨᱮ ᱚᱱᱮ ᱵᱚᱞᱚᱠᱚᱜ ᱠᱟᱱᱟᱭ ᱥᱟᱨᱟᱫᱤᱱ ᱦᱮᱸᱥᱮ, ᱟᱫᱚ ᱚᱱᱟ ᱠᱚᱫᱚ ᱢᱟᱨᱟᱝ ᱢᱟᱱᱮ ᱥᱮᱬᱟ ᱦᱚᱲ ᱜᱮ ᱚᱱᱟ ᱠᱚᱫᱚ ᱤᱭᱟᱹ ᱫᱚ ᱫᱚᱦᱚ ᱦᱩᱭᱩᱜ ᱛᱟᱵᱚᱱᱟ ᱡᱟᱦᱟᱸ ᱫᱚ, ᱢᱟᱱᱮ ᱢᱚᱸᱡᱽ ᱚᱠᱚᱡ ᱛᱮ ᱞᱟᱹᱭ ᱠᱟᱛᱮᱜ ᱵᱩᱡᱷᱟᱹᱣ ᱦᱩᱭᱩᱜᱼᱟ᱾ ᱢᱮᱱᱠᱷᱟᱱ ᱦᱮᱸᱥᱮ ᱟᱫᱚ ᱱᱮᱛᱟᱨ ᱫᱚ ᱚᱱᱠᱟ ᱫᱚ ᱵᱟᱝᱠᱚ ᱵᱩᱡᱷᱟᱹᱣᱮᱜ ᱠᱚᱣᱟ ᱩᱱᱟᱹᱜ ᱫᱟ ᱥᱮ ᱥᱮᱪᱮᱫ ᱮᱢ ᱞᱟᱹᱭᱟ ᱟᱢ?
ᱦᱮᱸᱻ ᱴᱷᱤᱠᱜᱮᱢ ᱞᱟᱹᱭ ᱫᱟ᱾
ᱦᱮᱸ
ᱱᱮᱛᱟᱨ ᱫᱚ ᱩᱱᱠᱩ ᱟᱭᱳ ᱵᱟᱵᱟ ᱠᱚ ᱠᱚ ᱩᱱᱠᱩ ᱠᱟᱹᱴᱤᱡ ᱜᱤᱫᱽᱨᱟᱹ ᱠᱚ ᱜᱟᱭᱤᱰ ᱦᱚᱸ ᱵᱟᱝᱠᱚ ᱜᱟᱭᱤᱰ ᱮᱜ ᱠᱚᱣᱟᱸ ᱚᱱᱠᱟ ᱞᱮᱠᱟ ᱞᱮᱠᱟ ᱫᱚ ᱾
ᱦᱮᱸ
ᱟᱨ ᱱᱚᱜᱚᱭ ᱛᱮ ᱫᱚ ᱚᱞᱚᱜ ᱯᱟᱲᱦᱟᱜ ᱫᱚ ᱱᱤᱡᱮ ᱞᱟᱹᱠᱛᱤ ᱠᱟᱱ ᱛᱟᱵᱚᱱᱟ, ᱱᱚᱜᱼᱚᱭ ᱡᱟᱦᱟᱸᱥᱮᱫ ᱮᱢ ᱪᱟᱞᱟᱜᱼᱟ ᱾ ᱦᱮᱸ ᱡᱩᱫᱤ ᱱᱟᱦᱟᱸᱜ ᱱᱚᱜᱼᱚᱭ ᱡᱟᱦᱟᱸ ᱥᱮᱜ ᱚᱞ ᱠᱚ ᱵᱟᱢ ᱧᱮᱞ ᱴᱷᱤᱠᱟᱹᱟ ᱛᱚᱠᱷᱚᱱ ᱫᱚᱢ ᱵᱩᱡ ᱫᱟᱲᱮᱭᱟᱜᱼᱟ ᱤᱧ ᱚᱠᱟᱨᱮ ᱢᱤᱱᱟᱹᱧᱟ, ᱥᱮ ᱚᱠᱟ ᱛᱮ ᱤᱧ ᱪᱟᱞᱟᱣ ᱠᱟᱱᱟᱢ ᱛᱚ ᱢᱤᱫᱴᱟᱝ ᱞᱟᱹᱭ ᱠᱟᱛᱮ ᱦᱚᱭ ᱛᱚ ᱟᱨ ᱢᱤᱫᱴᱟᱝ ᱜᱟᱹᱰᱤ ᱛᱮᱢ ᱪᱟᱞᱟᱣᱱᱟ ᱚᱱᱟ ᱵᱟᱢ ᱵᱩᱡᱽ ᱫᱟᱲᱮᱣ ᱠᱟᱫᱟ ᱾ ᱦᱮᱸ ᱡᱮ ᱚᱠᱟᱨᱮ ᱢᱮᱱᱟᱜᱼᱟ ᱱᱚᱜᱼᱱᱝᱠᱟ ᱟᱫᱚᱜ ᱠᱟᱱ ᱜᱮᱭᱟ ᱠᱚ ᱾ ᱠᱚ ᱟᱭᱢᱟ ᱚᱰᱮ ᱦᱮᱸ, ᱟᱨ ᱥᱮ ᱡᱟᱦᱟᱸᱱᱟᱜ ᱡᱟᱦᱟᱸ ᱠᱚ ᱚᱞ ᱢᱮᱱᱱᱟᱜᱼᱟ, ᱵᱟᱢ ᱵᱩᱡᱽ ᱫᱟᱲᱮᱭᱟᱜᱼᱟ ᱛᱚ ᱱᱚᱜᱚᱭ ᱡᱟᱦᱟᱸ ᱠᱚ ᱞᱟᱹᱭ ᱠᱟᱜᱼᱟ ᱢᱮᱱᱛᱮ ᱡᱮ ᱢᱮᱫ ᱛᱮᱦᱮᱱ ᱠᱟᱛᱮᱜ ᱦᱚᱸ ᱠᱟᱲᱟ ᱜᱮᱭᱟ ᱱᱩᱭ ᱫᱚ ᱾ ᱦᱩᱸᱻ, ᱟᱢ ᱡᱩᱫᱤ ᱚᱞ ᱵᱟᱢ ᱧᱮᱞ ᱴᱷᱤᱠ ᱠᱟᱱ ᱥᱮ ᱵᱟᱢ ᱧᱮᱞ ᱠᱟᱛᱮ ᱦᱚᱸ ᱵᱟᱢ ᱞᱟᱹᱭ ᱫᱟᱲᱮᱜ ᱠᱷᱟᱱ, ᱚᱱᱟ ᱫᱚ ᱠᱟᱸᱲᱟ ᱦᱚᱲ ᱥᱚᱢᱟᱱ ᱜᱮ ᱦᱩᱭᱩᱜ ᱠᱟᱱᱟ ᱥᱮ ᱾
ᱦᱳᱭ ᱛᱚ
ᱠᱟᱲᱟ ᱦᱚᱲ ᱡᱮᱢᱚᱱ ᱵᱟᱝᱠᱚ ᱧᱮᱧᱮᱞᱟ ᱦᱮᱸ ᱩᱱᱠᱩ ᱦᱚᱸ ᱵᱟᱝ ᱠᱚ ᱧᱮᱞᱟ ᱟᱢ ᱡᱩᱫᱤ ᱧᱮᱞ, ᱧᱮᱞ ᱠᱟᱛᱮ ᱦᱚᱸ ᱵᱟᱢ ᱞᱟᱹᱭ ᱫᱟᱲᱮᱭᱟᱜᱼᱟ ᱾ ᱞᱮᱠᱷᱟᱱ ᱫᱚ ᱠᱟᱸᱲᱟ ᱦᱚᱲ ᱜᱮ ᱞᱟᱹᱭ ᱜᱟᱱᱚᱜᱼᱟ, ᱦᱮᱸ
ᱦᱮᱸᱻᱦᱮᱸᱻ᱾ ᱟᱨ ᱞᱟᱦᱟ ᱛᱮᱢᱟ ᱟᱹᱰᱤ ᱦᱚᱲ ᱠᱚ ᱚᱱᱠᱟᱜᱮ- ᱵᱟᱝᱠᱚ ᱚᱞᱚᱜ ᱯᱟᱲᱦᱟᱜ ᱵᱟᱝᱠᱚ ᱯᱟᱲᱦᱟᱜᱼᱟ ᱚᱞᱚᱜ ᱵᱟᱝᱠᱚ ᱚᱞᱚᱜ ᱠᱟᱱ ᱛᱟᱦᱮᱸᱼᱟ ᱦᱮᱸ ᱥᱮ ᱟᱫᱚ ᱞᱟᱦᱟ ᱛᱮᱫᱚ ᱠᱚ ᱞᱟᱹᱭᱮᱜ ᱛᱟᱦᱮᱸᱱᱟ ᱡᱮ ᱚᱞᱚᱜ ᱠᱟᱛᱮᱜ ᱪᱮᱜ ᱦᱩᱭᱩᱜᱼᱟ ᱦᱮᱸᱥᱮ, ᱥᱮᱭ ᱠᱟᱹᱢᱤ ᱠᱟᱛᱮᱜ ᱜᱮ ᱡᱚᱢ ᱦᱩᱭᱩᱜ ᱛᱟᱵᱚᱱᱟ ᱦᱮᱸ ᱟᱫᱚ ᱚᱱᱟ ᱫᱚ ᱵᱟᱝᱠᱚ ᱩᱭᱦᱟᱹᱨᱮᱜ ᱛᱟᱦᱮᱸᱱᱟ ᱡᱮ, ᱚᱞᱚᱜ ᱞᱮᱠᱷᱟᱱ ᱡᱟᱦᱟᱸ ᱫᱚ ᱟᱢᱟᱜ ᱢᱮᱫ ᱢᱟᱨᱥᱟᱞᱚᱜ ᱛᱟᱢᱟ, ᱦᱮᱸᱥᱮ ᱟᱨ ᱡᱟᱦᱟᱸ ᱛᱤᱱᱟᱹᱜ ᱜᱮᱢ ᱚᱞᱚᱜ ᱫᱟᱲᱮᱜ ᱩᱱᱟᱹᱜ ᱜᱮ ᱡᱟᱦᱟᱸ ᱛᱤᱱᱟᱹᱜ ᱜᱮᱢ ᱥᱮᱬᱟᱭᱟ ᱡᱟᱦᱟᱸ ᱤᱭᱟᱹ ᱡᱟᱦᱟᱸ ᱤᱭᱟᱹ ᱢᱟᱱᱮ ᱚᱞ ᱠᱚ ᱦᱮᱸ ᱥᱮ ᱟᱫᱚ ᱚᱱᱟ ᱦᱚᱸᱢ ᱯᱟᱲᱦᱟᱣ ᱫᱟᱲᱮᱭᱟᱜᱼᱟ, ᱡᱟᱦᱟᱸᱱᱟᱜ ᱜᱮ ᱦᱳᱭ ᱛᱚ ᱡᱟᱦᱟᱸᱨᱮ ᱡᱟᱦᱟᱸᱱᱟᱜ ᱮᱢ ᱧᱮᱞ ᱠᱮᱫᱟ ᱦᱮᱸ ᱥᱮ ᱡᱮ ᱱᱚᱣᱟ ᱫᱚ ᱱᱚᱣᱟ ᱚᱞ ᱢᱮᱱᱟᱜᱼᱟ᱾ ᱥᱮ ᱡᱟᱦᱟᱸ ᱥᱮᱫᱴᱜ ᱮᱢ ᱪᱟᱞᱟᱜᱼᱟ ᱾ ᱦᱮᱸ ᱥᱮ ᱦᱳᱭ ᱛᱚ ᱵᱟᱦᱟ ᱨᱮ ᱡᱟᱦᱟᱸᱱᱟᱜ ᱞᱟᱹᱠᱛᱤ ᱞᱟᱹᱜᱤᱜ ᱡᱟᱦᱟᱸᱱᱟᱜ ᱫᱚᱨᱠᱟᱨ ᱢᱮᱱᱟᱜ ᱛᱟᱢᱟ ᱵᱟᱦᱟ ᱨᱮ ᱪᱟᱞᱟᱣᱱᱟᱢ ᱦᱮᱸᱥᱮ ᱟᱫᱚ ᱚᱱᱮ ᱫᱚ ᱟᱫᱚ ᱟᱢ ᱩᱱᱟᱹᱜ ᱵᱟᱢ ᱵᱩᱡᱟ ᱛᱚ ᱦᱮᱸ ᱥᱮ ᱟᱫᱚ ᱦᱚᱲ ᱠᱚ ᱥᱟᱶᱛᱮ ᱨᱚᱲ ᱦᱩᱭᱩᱜ ᱛᱟᱢᱟ ᱥᱮ ᱦᱮᱸ ᱥᱮ ᱟᱨ ᱜᱚᱴᱟ ᱫᱚ ᱥᱟᱱᱛᱟᱲ ᱛᱚ ᱟᱨ ᱜᱚᱴᱟ ᱫᱚ ᱵᱟᱢ ᱧᱟᱢᱮᱜ ᱠᱚᱣᱟ ᱥᱮ ᱡᱮ, ᱥᱟᱱᱛᱟᱲ ᱛᱮᱜᱮᱢ ᱨᱚᱲᱟᱫᱮᱭᱟ ᱡᱮ ᱵᱩᱡᱷᱟᱹᱣ ᱠᱮᱜ ᱛᱤᱧᱟᱭ ᱞᱟᱹᱭ ᱟᱫᱤᱧᱟᱭ ᱦᱮᱸ ᱥᱮ ᱾ ᱟᱨ ᱟᱞᱟᱫᱟ ᱢᱟᱱᱮ ᱵᱟᱝᱞᱟ ᱠᱚᱛᱮ ᱦᱚᱸ ᱨᱚᱲ ᱥᱮᱬᱟ ᱦᱳᱭᱳᱜ ᱛᱟᱢᱟ ᱥᱮ ᱦᱮᱸ ᱟᱫᱚ ᱚᱱᱟᱜᱮ ᱞᱟᱦᱟ ᱛᱮᱫᱚ ᱵᱟᱝᱠᱚ ᱥᱮᱲᱟᱭᱮᱜ ᱛᱟᱦᱮᱸᱱᱟ ᱦᱮᱸ ᱟᱫᱚ ᱛᱟᱦᱚᱞᱮ ᱚᱱᱟ ᱠᱚᱫᱚ ᱱᱮᱛᱟᱨ ᱫᱚ ᱚᱸ ᱡᱟᱦᱟᱸ ᱫᱚ ᱥᱮᱬᱟᱭ ᱫᱟᱠᱚ ᱡᱷᱚᱛᱚ ᱞᱮᱠᱟᱱᱟᱜ ᱠᱟᱛᱷᱟ ᱠᱚᱜᱮ ᱦᱮᱸ ᱥᱮ ᱾ ᱚᱱᱟᱜᱮ ᱟᱹᱰᱤ ᱢᱚᱸᱡᱽ ᱜᱮᱭᱟ ᱟᱫᱚ, ᱵᱟᱝ ᱥᱮᱬᱟ ᱞᱮᱠᱷᱟᱱ ᱟᱫᱚ ᱚᱱᱮ ᱦᱚᱲ ᱥᱟᱝ ᱨᱚᱲ ᱦᱚᱸ ᱵᱟᱢ ᱫᱟᱲᱮᱭᱟᱜᱼᱟ, ᱦᱮᱸᱥᱮ ᱡᱟᱹᱥᱛᱤ ᱠᱟᱭᱛᱮ ᱡᱮ ᱮᱸᱦᱟᱸ ᱡᱟᱦᱟᱸ ᱵᱟᱢ ᱵᱩᱡ ᱫᱟ ᱚᱱᱟᱢ ᱠᱩᱞᱤᱭᱼᱭᱟ ᱦᱮᱸᱥᱮ ᱡᱟᱦᱟᱸ ᱵᱟᱢ ᱵᱟᱲᱟᱭ ᱫᱟᱲᱮᱜ ᱠᱟᱱᱟ ᱵᱟᱢ ᱵᱩᱡ ᱫᱟᱲᱮᱭᱟᱜ ᱠᱟᱱᱟ, ᱚᱱᱟᱢ ᱠᱩᱞᱤ ᱵᱩᱡᱷᱟᱹᱣ ᱠᱮᱫᱮᱭᱟ ᱦᱮᱸᱥᱮ ᱟᱫᱚ ᱚᱱᱟ ᱦᱚᱛᱮ ᱛᱮᱜᱮ ᱚᱱᱟ ᱫᱚ ᱥᱮ ᱟᱢ ᱪᱮᱜ ᱮᱢ ᱞᱟᱹᱭᱟ?
ᱦᱮᱸᱻᱦᱢ ᱚᱱᱟ ᱜᱤᱧ ᱞᱟᱹᱭᱟ ᱱᱤᱡᱥᱥ, ‌ ᱡᱚᱛᱚ ᱨᱚᱠᱚᱢᱟᱜ ᱯᱟᱲᱦᱟᱣ ᱜᱮ ᱫᱚᱨᱠᱟᱨ ᱥᱮ ᱨᱚᱲ ᱦᱚᱸ ᱥᱮᱬᱟ ᱦᱚᱸ᱾ ᱞᱟᱹᱠᱛᱤ ᱠᱟᱱ ᱛᱟᱵᱚᱱᱟ ᱡᱷᱚᱛᱚ ᱥᱮᱫ ᱛᱚ ᱟᱵᱚ ᱦᱚᱜᱼᱚᱭ ᱥᱟᱱᱛᱟᱲ ᱛᱮᱫᱚ ᱵᱟᱝᱠᱚ ᱨᱚᱲᱟ ᱥᱮ ᱾ ᱦᱮᱸ ᱡᱟᱦᱟᱸᱥᱮᱫ ᱡᱮᱢᱚᱱᱮ ᱮᱢ ᱪᱟᱞᱟᱜᱼᱟ, ᱵᱤᱫᱮᱥᱮᱢ ᱪᱟᱞᱟᱜᱼᱟ ᱚᱱᱛᱮ ᱦᱚᱸ ᱪᱮᱫ ᱤᱝᱞᱤᱥ ᱠᱚᱛᱮ ᱪᱮᱫ ᱠᱚᱛᱮ ᱚᱱᱟ ᱠᱚᱛᱮ ᱨᱚᱲ ᱦᱩᱭᱩᱜᱼᱟ, ᱦᱮᱸ ᱟᱵᱚ ᱥᱩᱨ ᱥᱩᱯᱩᱨ ᱠᱚᱨᱮᱱᱟᱜ ᱫᱚ ᱱᱟᱦᱚᱭ ᱢᱤᱫᱵᱟᱨ ᱠᱟᱛᱷᱟ ᱛᱚᱵᱚᱱ ᱨᱚᱲ ᱫᱟᱲᱮᱭᱟᱜ ᱜᱮᱭᱟ ᱾
ᱦᱳᱭᱛᱳ
ᱦᱮᱸ ᱢᱮᱱᱠᱷᱟᱱ ᱚᱱᱠᱟ ᱥᱟᱺᱜᱤᱧ ᱥᱮᱫ ᱮᱢ ᱪᱟᱞᱟᱣ ᱞᱮᱱᱠᱷᱟᱱ ᱩᱱᱠᱩ ᱡᱟᱦᱟᱸ ᱠᱚ ᱨᱚᱲᱟ ᱚᱱᱟ ᱠᱚ ᱨᱚᱲ ᱵᱩᱡᱽ ᱦᱩᱭᱩᱜᱼᱟ ᱥᱮ ᱥᱮᱬᱟᱭ ᱦᱩᱭᱩᱜᱼᱟ ᱚᱱᱟ ᱵᱟᱢ ᱵᱩᱡᱽ ᱫᱟᱲᱮᱭᱟᱜ ᱠᱷᱟᱡ ᱫᱚ ᱟᱫᱚ ᱡᱟᱦᱟᱱᱟᱜ ᱟᱢᱦᱚᱸ ᱠᱩᱞᱤᱭᱮᱭᱟ ᱟᱡ ᱦᱚᱸ ᱵᱟᱭ ᱵᱩᱡᱽ ᱫᱟᱲᱮᱭᱟᱜᱼᱟ ᱟᱢᱮ ᱠᱩᱞᱤ ᱢᱮᱭᱟ ᱟᱡ ᱦᱚᱸ ᱵᱟᱢ ᱵᱩᱡᱽ ᱫᱟᱲᱮᱭᱟᱜ ᱟ ᱪᱮᱫ ᱞᱟᱹᱭᱫᱟ ᱵᱟᱭ ᱞᱟᱹᱭᱫᱟ ᱦᱮᱸ ᱱᱚᱜᱼᱚᱭ ᱱᱚᱝᱠᱟ ᱡᱟᱦᱟᱸ ᱦᱳᱭᱛᱳ ᱟᱢ ᱡᱟᱦᱟᱱᱟᱜ ᱦᱮᱸᱥᱮ ᱨᱮᱸᱜᱮᱡ ᱠᱮᱜᱢᱮᱭᱟ ᱫᱚᱠᱟᱱᱮᱢ ᱦᱟᱛᱟᱣᱱᱟ ᱪᱟᱞᱟᱣᱱᱟ ᱡᱟᱦᱟᱸᱱᱟᱜ ᱡᱚᱢᱟᱜ ᱞᱟᱹᱭᱛᱮ ᱦᱮᱸ ᱟᱨ ᱡᱩᱫᱤ ᱵᱟᱢ ᱨᱚᱲ ᱫᱟᱲᱮᱭᱟᱜᱼᱟ ᱦᱮᱸ ᱡᱚᱛᱚ ᱫᱚᱠᱟᱱ ᱨᱮ ᱱᱤᱛᱚ ᱱᱟᱦᱟᱜ ᱦᱚᱭ ᱥᱟᱢᱟᱭ ᱤᱴᱟᱹᱜ ᱟᱫᱚᱢᱟᱜ ᱫᱚᱠᱟᱱ ᱨᱮ ᱡᱟᱦᱟᱸ ᱧᱮᱞ ᱞᱮᱠᱟ ᱧᱮᱞᱚᱜᱼᱟ ᱥᱟᱢᱟᱝ ᱨᱮᱜᱮ ᱡᱚᱢᱟᱜ ᱠᱚ ᱛᱟᱦᱮᱱᱟ ᱥᱮ ᱪᱮᱫ ᱦᱚᱸ ᱠᱟᱠᱚᱫᱩᱛ ᱛᱚᱢ ᱦᱟᱛᱟᱣ ᱫᱟᱲᱮᱭᱟᱜᱼᱟ ᱢᱮᱱᱠᱷᱟᱱ ᱚᱱᱠᱟ ᱡᱚᱛᱚ ᱫᱚᱠᱟᱱ ᱨᱮ ᱛᱚ ᱟᱨ ᱵᱟᱝ ᱥᱮ ᱦᱮᱸ ᱚᱠᱟᱴᱟᱜ ᱢᱮᱱᱟᱜᱼᱟ ᱦᱚᱭᱛᱳ ᱮᱱᱠᱷᱟᱱ ᱟᱢᱮ ᱠᱩᱞᱤ ᱢᱮᱭᱟ ᱡᱩᱫᱤ ᱵᱟᱢ ᱞᱟᱹᱭ ᱫᱟᱲᱮᱭᱟᱜᱼᱟ ᱦᱮᱸ ᱪᱤᱠᱟᱹᱛᱮᱢ ᱦᱟᱛᱟᱣᱟ ᱟᱢ ᱜᱮ ᱞᱟᱹᱭᱢᱮ
ᱦᱳᱭᱛᱚ ᱚᱱᱟᱜᱮ ᱠᱟᱛᱷᱟ ᱫᱚ ᱦᱮ ᱥᱮ
ᱦᱮᱸ
ᱟᱫᱚ ᱱᱮᱛᱟᱨ ᱫᱚ ᱤᱧᱫᱩᱧ ᱞᱟᱹᱭᱼᱟ ᱱᱮᱛᱟᱨ ᱫᱚ ᱡᱷᱚᱛᱚ ᱜᱤᱫᱽᱨᱟᱹ ᱜᱮ ᱱᱟᱥᱮ ᱟᱫᱚ ᱥᱮᱬᱟ ᱦᱳᱭᱳᱜᱼᱟ ᱦᱮᱸᱥᱮ ᱡᱟᱦᱟᱸ ᱫᱚ ᱟᱸᱻ ᱱᱮᱛᱟᱨ ᱫᱚ ᱡᱷᱚᱛᱚ ᱜᱮᱛᱚ ᱩᱱᱟᱹᱜ ᱫᱚ ᱟᱢᱱᱮ ᱱᱮᱛᱟᱨ ᱫᱚ ᱧᱮᱞᱮᱫ ᱠᱚᱣᱟ ᱛᱚ ᱡᱷᱚᱛᱚ ᱜᱤᱫᱽᱨᱟᱹ ᱡᱟᱦᱟᱸ ᱛᱤᱱᱟᱹᱜ ᱜᱤᱫᱽᱨᱟᱹ ᱠᱚ ᱦᱤᱡᱩᱜ ᱠᱟᱱᱟ ᱦᱮᱸᱥᱮ ᱡᱟᱱᱟᱢᱚᱜ ᱠᱟᱱᱟ ᱡᱟᱱᱟᱢ ᱛᱚᱨᱟ ᱠᱷᱚᱱᱜᱮ ᱩᱱᱠᱩ ᱚᱞᱚᱜ ᱯᱟᱲᱦᱟᱣ ᱢᱟᱱᱮ ᱨᱚᱲ ᱥᱮᱬᱟ ᱞᱮᱠᱷᱟᱱ ᱜᱮ ᱦᱮᱸ ᱥᱮ ᱦᱮᱸ ᱚᱞᱚᱜ ᱯᱟᱲᱦᱟᱣ ᱦᱚᱪᱚᱭᱮᱫ ᱠᱚᱣᱟ ᱠᱚ ᱟᱫᱚ ᱚᱱᱟᱜᱮ ᱢᱟᱱᱮ ᱵᱷᱟᱜᱮ ᱫᱚ ᱧᱮᱞᱚᱜ ᱠᱟᱱᱟ ᱥᱮ ᱪᱮᱫ ᱮᱢ ᱞᱟᱹᱭᱟ
ᱦᱩᱸ ᱮ ᱱᱮᱛᱟᱨ ᱫᱚ ᱚᱞᱚᱜ ᱯᱟᱲᱦᱟᱣ ᱢᱟᱹᱭ ᱮᱠᱟᱞ ᱜᱮ ᱥᱮᱬᱟ ᱞᱟᱹᱠᱛᱤ ᱠᱟᱱ ᱛᱟᱵᱚᱱᱟ
ᱦᱩᱸ
ᱚᱞᱚᱜ ᱯᱟᱲᱦᱟᱜ ᱵᱮᱜᱚᱨ ᱱᱤᱛᱚᱜ ᱫᱚ ᱪᱮᱫ ᱦᱚᱸ ᱵᱟᱹᱱᱩᱜᱼᱟ ᱵᱟᱢ ᱥᱮᱬᱟ ᱞᱮᱠᱷᱟᱱ ᱫᱚ ᱥᱤᱨᱡᱚᱱ ᱫᱚ ᱚᱱᱟ ᱠᱷᱟᱹᱞᱤ ᱵᱷᱤᱴᱟᱹ ᱢᱟᱜ ᱱᱟᱦᱮᱞ ᱥᱤ ᱱᱚᱣᱟ ᱠᱚᱜᱮ ᱠᱟᱹᱢᱤ ᱦᱩᱭᱩᱜᱼᱟ
ᱦᱮᱸᱻᱦᱮᱸᱻ
ᱥᱮ ᱦᱩᱲᱩ ᱨᱚᱦᱚᱭ ᱱᱚᱜᱼᱚᱭ ᱠᱚᱜᱮ
ᱦᱮᱸ ᱢᱮᱱᱠᱷᱟᱱ ᱱᱮᱛᱟᱨ ᱫᱤᱧ ᱧᱮᱞᱫᱟ ᱡᱟᱦᱟᱸᱭ ᱠᱚ ᱵᱟᱡᱟᱨ ᱠᱚᱨᱮ ᱠᱚ ᱛᱟᱦᱮᱱ ᱠᱟᱱᱟ ᱦᱮᱸ ᱥᱮ ᱩᱱᱠᱩ ᱫᱚ ᱢᱟᱱᱮ ᱡᱟᱦᱟᱸ ᱟᱵᱚᱣᱟᱜ ᱨᱚᱲ ᱦᱮᱸᱥᱮ ᱦᱮᱸ ᱟᱵᱚᱣᱟᱜ ᱥᱟᱱᱛᱟᱲ ᱡᱟᱦᱟᱸᱭ ᱥᱟᱱᱛᱟᱲ ᱠᱚ ᱢᱮᱱᱟᱜ ᱠᱚᱣᱟ ᱦᱮᱸ ᱥᱮ ᱡᱟᱦᱟᱸ ᱵᱟᱦᱨᱮ ᱠᱚᱨᱮ ᱠᱚ ᱛᱟᱦᱮᱱᱟ ᱦᱮᱸ ᱩᱱᱠᱩ ᱫᱚᱧ ᱧᱮᱞ ᱮᱫᱟ ᱢᱟᱱᱮ ᱠᱟᱹᱴᱤᱡ ᱜᱤᱫᱽᱨᱟᱹ ᱠᱚ ᱠᱟᱹᱴᱤᱡ ᱠᱷᱚᱱ ᱜᱮ ᱦᱟᱱᱮ ᱫᱤᱠᱩ ᱛᱮᱜᱮ ᱨᱚᱲ ᱠᱚ ᱥᱮᱬᱟᱣ ᱟᱠᱚ ᱚᱱᱟ ᱟᱫᱚ ᱟᱫᱚ ᱚᱱᱟ ᱫᱚ ᱤᱧ ᱫᱩᱧ ᱞᱟᱹᱭᱟ ᱡᱮ ᱦᱮᱸ ᱫᱤᱠᱩ ᱛᱮ ᱨᱚᱲ ᱫᱚ ᱢᱟᱱᱮ ᱟᱢ ᱫᱚ ᱥᱮᱬᱟᱭ ᱢᱮ ᱫᱤᱠᱩ ᱦᱚᱸ ᱦᱮᱸᱥᱮ ᱤᱧ ᱫᱚ ᱵᱟᱹᱧ ᱢᱮᱱᱫᱟ ᱡᱮ ᱫᱤᱠᱳ ᱜᱮ ᱠᱷᱟᱹᱞᱤ ᱥᱮᱬᱟᱭ ᱢᱮ ᱥᱮ ᱠᱷᱟᱹᱞᱤ ᱥᱟᱱᱛᱟᱲ ᱜᱮ ᱦᱮᱸ ᱥᱮ ᱦᱮᱸ ᱟᱢ ᱫᱚ ᱥᱟᱱᱛᱟᱲ ᱛᱮᱦᱚᱸ ᱥᱮᱬᱟᱭ ᱢᱮ ᱨᱚᱲ ᱟᱨ ᱫᱤᱠᱩ ᱛᱮᱦᱚᱸ ᱥᱮᱬᱟᱭ ᱢᱮ ᱦᱮᱸ ᱟᱫᱚ ᱤᱧ ᱫᱚ ᱚᱱᱟᱧ ᱞᱟᱹᱭᱟ ᱟᱫᱚ ᱢᱮᱱᱠᱷᱟᱱ ᱧᱮᱞᱮᱫ ᱠᱚᱣᱟᱹᱧ ᱡᱮ ᱠᱤᱪᱷᱩ ᱠᱤᱪᱷᱩ ᱫᱚ ᱦᱟᱱᱮ ᱫᱤᱠᱩ ᱛᱮᱜᱮ ᱠᱟᱹᱴᱤᱡ ᱠᱷᱚᱱᱮ ᱨᱚᱲᱟᱭ ᱠᱟᱱᱟ ᱦᱮᱸᱥᱮ ᱟᱨ ᱛᱟᱦᱞᱮ ᱟᱢ ᱚᱱᱟ ᱪᱮᱫ ᱮᱢ ᱞᱟᱹᱭᱟ ᱴᱷᱤᱠᱟ ᱟ ᱥᱮ ᱵᱟᱝ ᱴᱷᱤᱠᱟ
ᱡᱟᱦᱟᱸ ᱞᱮᱠᱟᱢ ᱞᱟᱹᱭ ᱠᱮᱫᱟ ᱚᱱᱠᱟ ᱜᱮ ᱟᱵᱚ ᱫᱚ ᱦᱟᱸᱜ ᱟᱭᱩ ᱟᱲᱟᱝ ᱛᱮᱫᱚ ᱨᱚᱲ ᱜᱮ ᱦᱩᱭᱩᱜ ᱛᱟᱵᱚᱱᱟ ᱛᱚ ᱦᱮᱸ
ᱦᱳᱭᱛᱚ
ᱟᱨ ᱟᱵᱚᱣᱟᱜ ᱫᱚ ᱱᱚᱣᱟᱜᱮ ᱩᱯᱨᱩᱢ ᱛᱟᱵᱚᱱ ᱦᱮᱸ ᱚᱱᱠᱟ ᱧᱮᱞᱚᱜ ᱠᱟᱱ ᱜᱮᱭᱟ ᱟᱭᱢᱟ ᱡᱟᱭᱜᱟ ᱨᱮᱜᱮ ᱩᱱᱠᱩ ᱟᱵᱚᱣᱟᱜ ᱥᱟᱶᱛᱟ ᱨᱮᱱᱟᱜ ᱡᱟᱦᱟᱸ ᱨᱚᱲ ᱚᱱᱟ ᱛᱮᱫᱚ ᱨᱚᱲ ᱵᱟᱝᱠᱚ ᱨᱚᱲ ᱮᱫᱟ ᱢᱮᱱᱠᱷᱟᱱ ᱟᱵᱚ ᱡᱟᱦᱟᱸ ᱠᱚ ᱠᱚᱨᱟᱣ ᱮᱫᱟ ᱥᱮ ᱡᱟᱦᱟᱱᱟᱜ ᱵᱟᱦᱟ ᱥᱚᱦᱨᱟᱭ ᱚᱱᱟ ᱠᱚ ᱠᱚ ᱠᱚᱨᱟᱣ ᱮᱫᱟ ᱢᱮᱱᱠᱷᱟᱱ ᱟᱵᱚ ᱥᱟᱱᱛᱟᱲ ᱨᱮᱱᱟᱜ ᱨᱚᱲ ᱛᱮ ᱵᱟᱝᱠᱚ ᱨᱚᱲ ᱮᱫᱟ ᱚᱱᱟ ᱫᱚ ᱱᱟᱦᱟᱜ ᱦᱮᱸ ᱮᱴᱟᱜ ᱠᱚ ᱢᱮᱱᱟᱜ ᱠᱚᱣᱟ ᱩᱝᱠᱩᱣᱟᱜ ᱨᱚᱲ ᱠᱚ ᱤᱭᱟᱹ ᱠᱚ ᱦᱩᱸ ᱚᱱᱟ, ᱚᱱᱟ ᱠᱚᱠᱚ ᱨᱚᱲ ᱮᱫᱟ ᱦᱮᱸ ᱟᱨ ᱩᱱᱠᱩ ᱠᱚᱜᱮ ᱵᱤᱥᱤ ᱢᱮᱱᱟᱜ ᱵᱚᱱᱟ ᱠᱟᱞᱪᱟᱨ ᱮᱫᱟᱠᱚ ᱦᱮᱸ ᱥᱮ ᱵᱮᱵᱚᱦᱟᱨ ᱫᱟᱠᱚ ᱡᱟᱦᱟᱱᱟᱜ ᱠᱚᱨᱮ ᱚᱝᱠᱟ ᱧᱮᱞ ᱦᱩᱭ ᱠᱟᱱᱟ ᱱᱮᱛᱟᱨ ᱫᱚ ᱱᱚᱜ-ᱚᱭ ᱥᱳᱥᱟᱞ ᱢᱤᱰᱤᱭᱟ ᱠᱚᱨᱮ ᱵᱚᱱ ᱧᱮᱞ ᱵᱟᱲᱟᱭᱮᱫ ᱜᱮᱭᱟ
ᱦᱮᱸ
ᱦᱮᱸ ᱩᱱᱠᱩᱣᱟᱜ ᱫᱚ ᱱᱟᱦᱟᱜ ᱟᱨ ᱟᱵᱚᱣᱟᱜ ᱨᱮ ᱚᱱᱠᱟ ᱞᱮᱠᱟ ᱦᱚᱸ ᱵᱟᱝᱠᱚ ᱦᱤᱡᱩᱜ ᱜᱮᱭᱟ ᱢᱮᱱᱠᱷᱟᱱ ᱡᱟᱦᱟᱸ ᱮᱴᱟᱜ ᱤᱭᱟᱹ ᱨᱮᱱᱟᱜ ᱠᱟᱱᱟ ᱚᱱᱟ ᱠᱚᱨᱮ ᱫᱚ ᱧᱮᱞᱚᱜᱚᱜ ᱠᱟᱱ ᱜᱮᱭᱟ ᱥᱳᱥᱟᱞ ᱢᱤᱰᱤᱭᱟ ᱠᱚᱨᱮ
ᱦᱳᱭᱛᱳ ᱦᱩᱸ ᱛᱟᱦᱞᱮ ᱚᱝᱠᱟᱱ ᱠᱟᱛᱷᱟ ᱵᱟᱝ ᱟᱫᱚ ᱪᱮᱫ ᱮᱢ ᱞᱟᱹᱭᱟ ᱞᱟᱹᱭ ᱢᱮ ᱦᱮᱸ ᱥᱮ ᱟᱫᱚ ᱚᱱᱟ ᱫᱚ ᱱᱤᱡᱮ ᱜᱮ ᱵᱩᱡᱷᱟᱹᱣ ᱩᱪᱤᱛ ᱛᱟᱵᱚᱱ ᱚᱠᱚᱭ ᱫᱚ ᱢᱟᱱᱮ ᱱᱮᱛᱟᱨ ᱫᱚ ᱡᱮᱦᱮᱛᱩ ᱵᱩᱡᱷᱟᱹᱣᱮᱢ ᱥᱮ ᱢᱟᱱᱮ ᱟᱵᱚ ᱫᱚ ᱥᱚᱝᱥᱟᱨ ᱫᱟᱢ ᱡᱮᱦᱮᱛᱩ ᱥᱚᱝᱥᱟᱨᱟᱢ ᱦᱮᱸᱥᱮ ᱟᱫᱚ ᱱᱮᱛᱟᱨ ᱫᱚ ᱵᱩᱡᱷᱟᱹᱣ ᱫᱚ ᱦᱩᱭᱩᱜ ᱛᱟᱢᱟ ᱡᱮ ᱮᱸ, ᱜᱤᱫᱽᱨᱟᱹ ᱱᱚᱝᱠᱟ ᱫᱚ ᱵᱟᱝ ᱱᱚᱝᱠᱟᱭ ᱥᱮᱬᱟᱭ ᱟ ᱦᱮᱸ ᱥᱮ ᱡᱟᱦᱟᱸᱴᱟᱜ ᱡᱚᱛᱚᱜᱤᱧ ᱥᱮᱬᱟᱭᱟ ᱪᱚᱴᱠᱷᱚᱱ ᱯᱷᱮᱰ ᱦᱮᱸᱥᱮ ᱡᱟᱦᱟᱸ ᱫᱚ